ᱦᱮᱸ ᱦᱮᱞᱳ ᱾
ᱦᱮᱞᱳ᱾
ᱦᱮᱸ ᱜᱚᱝᱠᱮ ᱪᱮᱫ ᱞᱮᱠᱟ ᱢᱮᱱᱟᱜ ᱵᱤᱱᱟ?
ᱦᱮᱸ ᱜᱚᱝᱠᱮ ᱵᱷᱟᱜᱮ ᱜᱮ ᱦᱮᱱᱟᱜ ᱞᱤᱧᱟ᱾ ᱟᱵᱮᱱ ᱜᱮ ᱪᱮᱫ ᱞᱮᱠᱟ ᱦᱮᱱᱟᱜ ᱵᱮᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱱᱤᱛᱚᱜ ᱫᱚ᱾
ᱦᱩᱸ ᱥᱮ᱾
ᱛᱟᱞᱦᱮ ᱜᱚᱝᱠᱮ ᱪᱮᱫ ᱠᱚᱵᱤᱱ ᱪᱤᱠᱟᱹᱭᱮᱫᱟ ᱱᱤᱛᱚᱜ ᱫᱚ, ᱫᱟᱠᱟ ᱠᱚᱵᱤᱱ ᱡᱚᱢ ᱠᱮᱫᱟ ᱥᱮ ᱵᱟᱝ ᱛᱮᱦᱤᱧ ᱫᱚ?
ᱦᱮᱸ ᱫᱟᱠᱟ ᱫᱚᱵᱮᱱ ᱡᱚᱢ ᱠᱟᱜ ᱜᱮᱭᱟ ᱛᱚ ᱦᱚᱸᱜᱼᱚᱭ ᱠᱷᱮᱛ ᱵᱟᱹᱫᱽ ᱦᱮᱡ ᱦᱩᱭ
ᱚ ᱚ ᱠᱷᱮᱛ ᱨᱮ ᱢᱮᱱᱟᱜ ᱵᱤᱱᱟ ᱥᱮ ᱪᱮᱫ?
ᱦᱮᱸ ᱜᱚᱝᱠᱮ ᱚᱱᱠᱟ ᱠᱟᱹᱴᱤᱡ ᱱᱮᱴᱚᱣᱟᱨᱠ ᱡᱟᱱᱤᱡ ᱠᱷᱟᱱ ᱵᱷᱟᱜᱮ ᱧᱚᱜ ᱵᱟᱭ ᱧᱟᱢᱮᱫ ᱛᱟᱹᱵᱤᱱᱟ ᱠᱟᱹᱴᱤᱡ ᱚᱱᱠᱟᱱ ᱧᱚᱜ ᱡᱟᱭᱜᱟ ᱨᱮ ᱦᱤᱡᱩᱜ ᱵᱤᱱ᱾
ᱪᱮᱫ ᱵᱮᱱ
ᱦᱩᱸ ᱦᱮᱞᱳ᱾ ᱦᱮᱞᱳ᱾
ᱟᱫᱚ ᱟᱯᱷᱚᱨ ᱜᱮᱛᱚ ᱦᱩᱭ ᱠᱟᱱᱟ ᱚᱱᱟᱜᱮ ᱫᱟᱜ ᱨᱮ ᱞᱤᱞ ᱡᱚᱵᱮ ᱦᱚᱴᱚ ᱠᱟᱜ ᱠᱟᱱᱟ᱾